ᱦᱮᱞᱳ
ᱦᱳᱭ, ᱡᱚᱦᱟᱨ ᱜᱮ
ᱦᱮᱸᱡᱚᱦᱟᱨ ᱜᱮ
ᱦᱳᱭ, ᱪᱮᱫ ᱞᱮᱠᱟ ᱱᱟᱯᱟᱭ ᱵᱟᱲᱟ ᱜᱮ?
ᱦᱮᱸ ᱱᱟᱯᱟᱭ ᱵᱟᱲᱟ ᱜᱮ ᱦᱮᱱᱟᱜ ᱟᱠᱟᱫᱤᱧᱟ ᱱᱤᱛᱚᱜ ᱟᱨ ᱵᱚᱨᱛᱚᱢᱟᱱ ᱫᱚ ᱟᱨ ᱟᱢ ᱫᱚ?
ᱦᱳᱭ ᱤᱧ ᱤᱧᱦᱚᱸ ᱱᱟᱯᱟᱭ ᱵᱟᱲᱟ ᱜᱮ᱾ ᱱᱟᱯᱟᱭ ᱵᱚᱱ ᱛᱟᱦᱮᱸ ᱞᱮᱱ ᱠᱷᱟᱡ ᱜᱮ ᱦᱳᱭ ᱥᱮ᱾ ᱛᱟᱦᱞᱮ ᱛᱚᱵᱮ ᱟ ᱫᱟᱜ ᱡᱟᱹᱯᱩᱫ ᱠᱚᱫᱚ ᱡᱟᱹᱲᱤ ᱠᱚᱫᱚ ᱪᱮᱫᱞᱮᱠᱟ ᱚᱱᱛᱮ ᱫᱚ?
ᱫᱟᱜ ᱡᱟᱹᱯᱩᱫ ᱫᱚ ᱞᱮᱛᱟᱲ ᱜᱮ ᱱᱚᱜᱼᱚᱭ ᱞᱟᱜᱟᱣ ᱟᱠᱟᱫᱼ ᱟᱭ ᱱᱟᱦᱟᱜ ᱯᱮ ᱯᱩᱱ ᱫᱤᱱ ᱦᱩᱭᱩᱜ ᱠᱟᱱᱟ ᱫᱤᱱ ᱫᱷᱟᱨᱟ ᱜᱮ ᱫᱟᱜ ᱮᱫᱟᱭ ᱟᱨ ᱢᱤᱻᱢᱤᱫ ᱱᱚᱸᱰᱮᱠ ᱜᱮ ᱯᱷᱟᱸᱠᱟᱭᱮᱫ-ᱟᱭ᱾
ᱦᱳᱭ ᱦᱳᱭ ᱚᱱᱟ ᱢᱟ ᱧᱮᱞᱚᱜ ᱠᱟᱱ ᱜᱮ ᱱᱟᱦᱟᱜ᱾ ᱢᱤᱫ ᱜᱷᱟᱹᱲᱤ ᱛᱮ ᱫᱟᱜ ᱜᱚᱞ ᱫᱟ ᱢᱤᱫ ᱜᱷᱟᱹᱲᱤ ᱛᱮ ᱮ ᱟᱹᱥᱩᱲ ᱜᱚᱞ ᱫᱟ᱾ ᱟᱫᱚ ᱢᱤᱫᱴᱮᱱ ᱱᱚᱣᱟ ᱫᱚ ᱵᱩᱡᱷᱟᱹᱜ ᱠᱟᱱᱟ ᱡᱮ, ᱚᱱᱠᱟ ᱥᱤᱡᱟᱹᱱ ᱨᱮ ᱡᱟᱦᱟᱸ ᱫᱟᱜ ᱵᱟᱲᱟᱭᱮᱫ ᱠᱟᱱ ᱛᱟᱦᱮᱱᱟ᱾ ᱥᱮᱫᱟᱭ ᱚᱠᱛᱮ ᱚᱱᱠᱟ ᱫᱚ ᱱᱟᱦᱟᱜ ᱵᱟᱭ ᱫᱟᱜ ᱟᱵᱚᱱ ᱠᱟᱱᱟ ᱱᱤᱛᱚᱜ ᱫᱚ ᱦᱳᱭ ᱥᱮᱮ ᱾ ᱡᱟᱦᱟᱸ ᱠᱟᱨᱚᱱ ᱛᱮ ᱡᱟᱦᱟᱸ ᱠᱟᱨᱚᱱ ᱛᱮ ᱟᱵᱚ ᱪᱟᱥ ᱠᱟᱹᱢᱤ ᱠᱚᱦᱚᱸ ᱵᱚᱱ ᱛᱟᱭᱱᱚᱢᱚᱜ ᱠᱟᱱᱟ ᱾ ᱵᱟᱝ ᱦᱩᱭ ᱟᱠᱟᱱᱟ ᱦᱳᱭᱥᱮ, ᱚᱱᱛᱮ ᱫᱚ ᱪᱮᱫ ᱞᱮᱠᱟ ᱪᱟᱥ ᱠᱟᱹᱢᱤ ᱠᱚ ᱮᱛᱚᱦᱚᱵ ᱱᱟᱯᱮ?
ᱦᱮᱸ ᱪᱟᱥ ᱠᱟᱹᱢᱤ ᱠᱚ ᱮᱛᱚᱦᱚᱵ ᱜᱚᱫ ᱠᱟᱱᱟ ᱱᱤᱭᱟᱹ ᱡᱮᱠᱷᱟ ᱫᱚ ᱱᱚᱜ-ᱚᱭ ᱴᱟᱭᱤᱢ ᱨᱮᱜᱮ ᱫᱟᱜ ᱟᱠᱟᱜ ᱟᱭ ᱡᱟᱭ ᱦᱳᱠ ᱵᱟᱰᱟᱭᱚᱜ ᱠᱟᱱᱟ ᱚᱱᱟ ᱠᱷᱟᱹᱛ ᱪᱟᱥ ᱠᱟᱹᱢᱤ ᱠᱚ ᱮᱦᱚᱵ ᱜᱚᱫ ᱟᱠᱟᱫ ᱟᱞᱮᱻᱟᱞᱮᱥᱮᱱ ᱫᱚ ᱟᱨ ᱟᱯᱮ ᱫᱤᱥᱚᱢ ᱫᱚ
ᱦᱳᱭ ᱟᱞᱮ ᱫᱤᱥᱚᱢ ᱥᱮᱫ ᱫᱚ ᱱᱟᱦᱟᱜ ᱱᱤᱛ ᱦᱟᱹᱵᱤᱡ ᱛᱮᱫᱚ ᱱᱚᱜᱼᱚᱭ ᱪᱟᱥ ᱠᱟᱹᱢᱤ ᱠᱚᱫᱚ ᱱᱟᱦᱟᱜ ᱟᱸ ᱚᱱᱠᱟ ᱫᱚ ᱟᱹᱣᱨᱤ ᱮ ᱮᱛᱚᱦᱚᱵᱚᱜᱼᱟ ᱚᱱᱠᱟ ᱢᱟᱱᱮ ᱪᱮᱫ ᱞᱮᱠᱟᱧ ᱢᱮᱱᱟ ᱚᱱᱟ ᱡᱟᱹᱞᱫᱤ ᱫᱷᱟᱨᱟ ᱫᱚ ᱱᱟᱦᱟᱜ ᱱᱤᱭᱟᱹᱫᱟᱜ ᱡᱮ ᱫᱟᱜ ᱜᱮ ᱵᱟᱭ ᱫᱟᱜ ᱠᱟᱫᱟ ᱥᱮ ᱟᱭᱢᱟ ᱜᱟᱱ ᱠᱷᱮᱛ ᱨᱮ ᱱᱟᱦᱟᱜ ᱫᱟᱜ ᱵᱟᱝᱠᱩ ᱯᱷᱮᱲ ᱠᱟᱫᱟ ᱵᱟᱝ ᱯᱷᱮᱲ ᱠᱟᱱ ᱤᱭᱟᱹᱛᱮ ᱱᱟᱦᱟᱜ ᱚᱱᱟ ᱫᱟᱜ ᱫᱚ ᱱᱟᱦᱟᱜ ᱪᱮᱫ ᱠᱚ ᱢᱮᱱᱟ ᱵᱟᱭ ᱵᱟᱭ ᱠᱟᱹᱢᱤ ᱵᱟᱝ ᱠᱟᱹᱢᱤ ᱠᱚᱦᱚᱸ ᱵᱟᱝ ᱦᱳᱭᱳᱜ ᱠᱟᱱᱟ ᱚᱱᱟ ᱤᱭᱟᱹᱛᱮ ᱟᱫᱚ ᱟᱵᱚ ᱞᱟᱹᱜᱤᱫ ᱢᱟ ᱱᱟᱦᱟᱜ ᱠᱤ ᱠᱷᱮᱛᱤ ᱞᱟᱹᱜᱤᱫ ᱢᱟ ᱱᱟᱦᱟᱜ ᱥᱚᱵᱥᱮ ᱞᱟᱦᱟ ᱨᱮᱢᱟ ᱫᱟᱜ ᱜᱮ ᱫᱚᱨᱠᱟᱨ ᱵᱚᱱᱟ ᱦᱭ ᱥᱮ ᱾
ᱦᱮᱸ ᱦᱮᱸ ᱾
ᱦᱸ ᱛᱟᱦᱚᱞᱮ ᱛᱚᱵᱮ ᱚᱱᱛᱮ ᱫᱚ ᱚᱱᱟ ᱦᱩᱲᱩ ᱪᱟᱥ ᱠᱮ ᱵᱟᱫ ᱚᱱᱟ ᱪᱮᱫ ᱠᱚ ᱢᱮᱱᱟ ᱡᱚᱱᱰᱨᱟ ᱦᱚᱲᱮᱜ ᱠᱚ ᱾ ᱛᱩᱲᱤ ᱛᱞᱢᱮᱜ ᱠᱚ ᱚᱱᱟ ᱠᱚᱯᱮ ᱪᱟᱥ ᱛᱟᱦᱮᱱ ᱜᱮᱭᱟ ᱥᱮ ᱵᱟᱝ?
ᱟᱞᱮᱥᱮᱱ ᱫᱚ ᱚᱱᱠᱟ ᱦᱩᱲᱩ ᱜᱮ ᱡᱟᱹᱥᱛᱤ ᱠᱟᱭᱛᱮ ᱟᱞ ᱥᱮᱱ ᱫᱚ ᱪᱟᱥ ᱜᱮᱭᱟᱞᱮ ᱾ ᱡᱟᱦᱟᱸ ᱞᱟᱹᱭ ᱠᱮᱜ ᱟᱢ ᱡᱮ ᱡᱚᱱᱰᱨᱟ ᱠᱚ ᱥᱮ ᱛᱩᱨᱩ ᱛᱮᱞᱢᱮᱧ ᱠᱚ ᱚᱱᱟ ᱫᱚ ᱵᱟᱞᱮ ᱪᱟᱥ ᱜᱮ ᱵᱤᱥᱮᱥ ᱫᱚ ᱦᱩᱲᱩ ᱠᱚᱜᱮ ᱡᱟᱹᱟᱥᱛᱤ ᱠᱟᱭᱛᱮ ᱟᱞᱮᱥᱮᱫ ᱫᱚ ᱪᱟᱥ ᱦᱩᱭᱩᱜᱼᱟ ᱾
ᱦᱳᱭ ᱚᱱᱟ ᱫᱚ ᱢᱤᱫᱴᱮᱱ ᱥᱤᱡᱤᱱ ᱨᱮᱭᱟᱜ ᱮᱱᱛᱮᱫ ᱦᱩᱲᱩ ᱠᱚᱫᱚ ᱠᱟᱱᱟ ᱟᱫᱚ ᱦᱳᱲᱳ ᱦᱚᱸ ᱡᱮᱢᱚᱱ ᱟᱵᱚ ᱦᱚᱲ ᱦᱚᱯᱚᱱ ᱵᱟᱨ ᱫᱚᱢ ᱵᱚᱱ ᱥᱤᱡᱤᱱ ᱨᱮᱵᱚᱱ ᱪᱟᱥ ᱮᱫ ᱠᱟᱱᱟ ᱡᱮᱢᱚᱱ ᱱᱚᱣᱟ ᱫᱟᱜ ᱥᱤᱡᱮᱱ ᱦᱩᱭᱱᱟ ᱫᱟᱜ ᱥᱤᱡᱮᱱ ᱫᱚ ᱱᱟᱦᱟᱸᱜ ᱡᱟᱦᱟᱸᱭ ᱠᱚ ᱠᱚ ᱢᱮᱱᱟᱜ ᱠᱚᱣᱟ ᱩᱱᱠᱩ ᱠᱚ ᱡᱚᱛᱚ ᱦᱚᱲᱠᱚ ᱪᱟᱥᱮᱫ ᱠᱟᱱᱟ ᱫᱟᱜ ᱥᱤᱡᱮᱱ ᱫᱚ ᱟᱨ ᱱᱟᱦᱟᱜ ᱢᱤᱫᱴᱮᱱ ᱦᱩᱭᱩᱜ ᱠᱟᱱᱟ ᱱᱤᱨᱚᱱ ᱦᱩᱲᱳ ᱾ ᱢᱟᱱᱮ ᱡᱚᱠᱷᱚᱱ ᱵᱟᱭ ᱫᱟᱜᱟ ᱵᱟᱭ ᱡᱟᱹᱲᱤᱭᱟ ᱚᱱᱟ ᱚᱠᱛᱮᱚ ᱦᱚᱸ ᱦᱩᱲ ᱠᱚ ᱨᱚᱦᱚᱭᱮᱫ ᱠᱟᱱᱟ ᱟᱫᱚ ᱡᱟᱦᱟᱸᱭ ᱠᱚ ᱦᱟᱜ ᱥᱮᱞᱳ ᱠᱚ ᱯᱟᱢᱯ ᱠᱚ ᱱᱟᱦᱟᱜ ᱢᱮᱱᱟᱜ ᱛᱟᱠᱚᱣᱟ ᱱᱟ ᱩᱱᱠᱩ ᱟᱨ ᱦᱳᱭ ᱾
ᱦᱮᱸ ᱦᱮᱸ ᱩᱱᱠᱩ ᱜᱮ ᱥᱮᱞᱚ ᱠᱚ ᱛᱟᱦᱮᱱ ᱠᱷᱟᱱ ᱪᱟᱥ ᱜᱟᱱᱚᱜ ᱜᱮᱭᱟ ᱫᱟᱜ ᱡᱟᱹᱲᱤ ᱵᱟᱝ ᱨᱮᱦᱚᱸ ᱟᱨ ᱥᱮᱞᱚ ᱠᱚ ᱵᱟᱝ ᱛᱟᱦᱮᱱ ᱠᱷᱟᱱ ᱜᱮ ᱫᱟᱜ ᱡᱟᱹᱲᱤ ᱵᱚᱨᱥᱟ ᱨᱮᱫᱚ ᱫᱟᱜ ᱛᱤᱨᱮ ᱫᱟᱜᱟᱭ ᱛᱚᱵᱮ ᱮᱱᱮᱡ ᱨᱚᱦᱚᱭ ᱜᱟᱱᱚᱜᱼᱟ ᱾
ᱦᱩᱸ ᱦᱩᱸ ᱦᱩᱸ ᱾ ᱚᱱᱟ ᱢᱟ ᱠᱟᱱ ᱜᱮᱭᱟ ᱟᱨ ᱵᱟᱝᱠᱷᱟᱱ ᱫᱚ ᱱᱟᱦᱟᱜ ᱠᱷᱮᱛ ᱠᱟᱹᱢᱤ ᱞᱟᱹᱜᱤᱫ ᱫᱚ ᱥᱟᱱᱟᱢ ᱠᱷᱚᱱ ᱞᱟᱦᱟᱨᱮ ᱫᱟᱜ ᱫᱚᱨᱠᱟᱨ ᱟᱵᱚᱱ ᱠᱟᱱᱟ ᱾ ᱦᱳᱭᱥᱮ ᱫᱟᱜ ᱡᱩᱫᱤ ᱵᱟᱝ ᱛᱟᱦᱮᱱᱟ ᱛᱟᱦᱚᱞᱮ ᱟᱵᱚ ᱪᱟᱥ ᱟᱵᱚᱱ ᱪᱤᱠᱟ ᱠᱟᱛᱮᱫ?
ᱦᱮᱸ ᱦᱮᱸ ᱴᱷᱤᱠ ᱜᱮᱢ ᱞᱟᱹᱭ ᱟᱠᱟᱫᱟ ᱫᱟᱜ ᱵᱟᱝᱠᱷᱟᱱ ᱫᱚ ᱪᱟᱥ ᱜᱮ ᱵᱟᱝ ᱜᱟᱱᱚᱜᱼᱟ ᱾ ᱟᱨ ᱴᱷᱤᱠ ᱴᱟᱭᱤᱢ ᱛᱮ ᱡᱩᱫᱤ ᱵᱟᱭ ᱫᱟᱜ ᱟᱵᱚᱣᱟᱭ ᱪᱤᱠᱟᱹᱛᱮ ᱨᱚᱦᱚᱭᱟᱵᱚᱱ ᱥᱮ ᱪᱤᱠᱟᱹᱛᱮ ᱪᱟᱥ ᱵᱟᱥ ᱟᱵᱚᱱ ᱾
ᱦᱳᱭ ᱦᱳᱭ ᱾ ᱟᱪᱪᱷᱟ ᱚᱱᱟ ᱢᱟ ᱴᱷᱤᱠ ᱜᱮ ᱾ ᱛᱟᱦᱚᱞᱮ ᱟ ᱢᱤᱫᱴᱮᱱ ᱥᱟᱠᱟᱢ ᱱᱤᱭᱟᱹ ᱞᱟᱝ ᱜᱟᱞᱢᱟᱨᱟᱣ ᱞᱮᱠᱷᱟᱡ ᱱᱟᱦᱟᱜ ᱢᱤᱫᱴᱮᱱ ᱴᱚᱯᱤᱠ ᱱᱤᱭᱟᱹ ᱟᱹᱰᱤ ᱵᱮᱥ ᱦᱩᱭ ᱠᱚᱜᱼᱟ ᱪᱮᱫᱟᱜ ᱡᱮ ᱵᱟᱱᱟ ᱦᱚᱲᱱᱟᱜ ᱚᱱᱟ ᱫᱚ ᱨᱚᱲ ᱨᱮᱭᱟᱜ ᱫᱟᱣ ᱦᱚᱸᱞᱟᱝ ᱧᱟᱢᱟ ᱟᱨ ᱚᱱᱠᱟᱱ ᱡᱩᱫᱤ ᱴᱚᱯᱤᱠ ᱮᱢ ᱟ ᱫᱤᱥᱟᱹᱭᱮᱫ ᱠᱟᱱ ᱛᱟᱞᱟᱝ ᱠᱷᱟᱱᱮᱢ ᱟ ᱞᱟᱹᱭ ᱥᱚᱫᱚᱨᱟ ᱾
ᱦᱮᱸ ᱤᱧᱟᱹᱜ ᱢᱮᱱ ᱞᱮᱠᱟᱛᱮ ᱫᱚ ᱦᱩᱭᱩᱜ ᱠᱟᱱᱟ ᱡᱟᱦᱟᱸ ᱟᱵᱚ ᱥᱚᱦᱚᱨᱟᱭ ᱯᱚᱨᱟᱵᱽ ᱚᱱᱟ ᱫᱚ ᱟᱯᱮᱥᱱ ᱪᱮᱫ ᱞᱮᱠᱟ ᱠᱚ ᱢᱟᱱᱟᱣᱟ ᱠᱟᱺᱡ ᱮᱢ ᱞᱟᱹᱭ ᱞᱮᱠᱷᱟᱱ ᱱᱟᱯᱟᱭ ᱠᱚᱜᱼᱟ ᱚᱱᱟ ᱛᱚ ᱜᱚᱴᱟ ᱜᱮᱵᱚᱱ ᱢᱟᱱᱟᱣᱟ ᱜᱚᱴᱟ ᱫᱤᱥᱚᱢ ᱜᱮ ᱮᱱᱠᱷᱟᱱ ᱟᱯᱮ ᱫᱤᱥᱚᱢ ᱪᱮᱫ ᱞᱮᱠᱟ ᱠᱚ ᱢᱟᱱᱟᱣᱟ ᱠᱟᱹᱡ ᱮᱢ ᱞᱟᱹᱭ ᱞᱮᱠᱷᱟᱱ ᱱᱟᱯᱟᱭ ᱠᱚᱜᱼᱟ ᱾
ᱦᱳᱭ ᱟᱹᱰᱤ ᱱᱟᱯᱟᱭ ᱟ ᱨᱚᱲ ᱨᱮᱭᱟᱜ ᱫᱟᱣᱮᱢ ᱮᱢᱮᱱ ᱛᱟᱞᱟᱝᱟ ᱾ ᱡᱮ ᱱᱚᱣᱟ ᱥᱚᱦᱚᱨᱟᱭ ᱯᱚᱨᱚᱵᱽ ᱞᱮᱠᱟᱱ ᱵᱟᱨᱮ ᱛᱮᱞᱟᱝ ᱟᱞᱟᱝ ᱞᱟᱝ ᱜᱟᱞᱢᱟᱨᱟᱣ-ᱟ ᱦᱳᱭ ᱥᱚᱦᱚᱨᱟᱭ ᱯᱚᱨᱚᱵᱽ ᱫᱚ ᱱᱟᱦᱟᱜ ᱟᱹᱰᱤ ᱨᱟᱹᱥᱠᱟᱹ ᱟᱛᱮ ᱱᱚᱛᱮ ᱫᱚ ᱢᱟᱱᱟᱣ ᱦᱩᱭᱩᱜ ᱛᱟᱦᱮᱸᱱᱟ ᱟᱫᱚ ᱱᱚᱛᱮ ᱫᱚ ᱯᱩᱥ ᱵᱚᱸᱜᱟ ᱨᱮᱞᱮ ᱢᱟᱱᱟᱣ ᱛᱟᱦᱮᱱᱟ ᱥᱚᱦᱚᱨᱟᱭ ᱵᱚᱸᱜᱟ ᱨᱮᱫᱚ ᱵᱟᱝ-ᱟ ᱟᱫᱚ ᱯᱩᱥ ᱵᱚᱸᱜᱟ ᱨᱮ ᱢᱟᱱᱟᱣ ᱨᱮᱭᱟᱜ ᱦᱚᱸ ᱠᱟᱨᱚᱱ ᱢᱮᱱᱟᱜᱼᱟ ᱡᱩᱫᱤ ᱱᱚᱣᱟ ᱨᱮᱱᱟᱜ ᱤᱛᱤᱦᱟᱥ ᱢᱮᱱᱟᱜᱼᱟ ᱾ ᱟᱫᱚ ᱚᱱᱟ ᱤᱛᱤᱦᱟᱥ ᱫᱚ ᱱᱟᱦᱟᱜ ᱵᱟᱹᱧ ᱞᱟᱹᱭᱮᱫ ᱠᱟᱱᱟ ᱱᱤᱛᱚᱜ ᱫᱚ ᱾ ᱯᱟᱹᱦᱤᱞ ᱫᱚ ᱱᱚᱣᱟ ᱯᱩᱥ ᱵᱚᱸᱜᱟ ᱨᱮᱱᱟᱜ ᱤᱧ ᱞᱟᱹᱭᱟᱢ ᱠᱟᱱᱟ ᱛᱤᱱᱟᱹᱜ ᱫᱤᱱ ᱞᱮ ᱢᱟᱱᱟᱣᱟ ᱟᱨ ᱪᱮᱫ ᱞᱮᱠᱟᱞᱮ ᱢᱟᱱᱟᱣᱟ ᱾
ᱦᱮᱸ ᱦᱮᱸ ᱾
ᱛᱚ ᱥᱟᱱᱟᱢ ᱠᱷᱚᱱ ᱢᱟᱲᱟᱝ ᱨᱮ ᱱᱚᱣᱟ ᱥᱚᱨᱦᱟᱭ ᱥᱚᱨᱦᱟᱭ ᱮᱱᱛᱮ ᱡᱟᱦᱟᱸ ᱯᱩᱡᱟᱹ ᱦᱩᱭᱩᱜ ᱠᱟᱱᱟ ᱾ ᱚᱱᱟ ᱫᱚ ᱦᱟᱜ ᱟᱵᱚ ᱦᱚᱲ ᱦᱚᱯᱚᱱᱟᱜ ᱥᱟᱱᱟᱢ ᱠᱷᱚᱱ ᱞᱟᱹᱴᱩ ᱯᱚᱨᱚᱵᱽ ᱠᱟᱱᱟ ᱵᱚᱱ ᱢᱮᱱᱟ ᱾ ᱪᱮᱫᱟᱜ ᱡᱮ ᱱᱚᱣᱟ ᱯᱚᱨᱚᱵᱽ ᱨᱮᱫᱚ ᱟᱵᱩ ᱠᱩᱥᱤ ᱨᱟᱹᱥᱠᱟᱹ ᱟᱛᱮ ᱥᱟᱶᱛᱮ ᱥᱮ ᱟᱵᱚ ᱛᱤᱱᱟᱹᱜ ᱯᱮᱲᱟ ᱠᱚ ᱢᱮᱱᱟᱜ ᱠᱚᱣᱟ ᱱᱟᱱᱟ ᱛᱟᱠᱚ ᱫᱤᱫᱤ ᱛᱟᱠᱚ ᱾ ᱥᱚᱵ ᱵᱚᱱ ᱱᱮᱶᱛᱟ ᱠᱚ ᱛᱟᱦᱮᱱᱟ ᱱᱚᱣᱟ ᱨᱮᱫᱚ ᱟᱫᱚ ᱥᱟᱱᱟᱢ ᱠᱷᱚᱱ ᱢᱟᱲᱟᱝ ᱨᱮᱫᱚ ᱱᱟᱦᱟᱜ ᱩᱢ ᱦᱤᱞᱳᱜ ᱫᱚ ᱩᱢ ᱦᱩᱭᱩᱜᱼᱟ ᱰᱟᱹᱵᱽᱨᱟᱹ ᱥᱟᱯᱷᱟ ᱥᱟᱯᱟ ᱠᱟᱛᱮᱫ ᱱᱟᱦᱟᱜ ᱩᱱ ᱦᱤᱞᱳᱜ ᱫᱚ ᱱᱟᱦᱟᱜ ᱱᱟᱭᱠᱮ ᱦᱟᱲᱟᱢ ᱜᱮ ᱜᱚᱴ ᱴᱟᱺᱰᱤ ᱛᱮ ᱤᱫᱤ ᱦᱩᱭᱩᱜᱼᱟ ᱟᱨ ᱥᱳᱞᱳ ᱟᱱᱟ ᱦᱚᱲ ᱠᱚ ᱥᱮᱱᱚᱜᱼᱟ ᱟᱫᱚ ᱚᱸᱰᱮ ᱠᱷᱚᱡ ᱯᱩᱡᱟᱹ ᱨᱟᱠᱟᱜ ᱚᱸᱰᱮ ᱠᱷᱚᱡ ᱯᱩᱡᱟᱹ ᱦᱩᱭᱩᱜᱼᱟ ᱥᱤᱢ ᱵᱤᱞᱤ ᱠᱚ ᱫᱚᱦᱚ ᱠᱮᱜ ᱜᱮ ᱱᱟᱦᱟᱜ ᱟᱨ ᱚᱸᱰᱮ ᱥᱤᱢ ᱵᱤᱞᱤ ᱡᱟᱦᱟᱸᱭ ᱨᱮᱱ ᱜᱟᱹᱭ ᱥᱮ ᱡᱟᱦᱟᱸᱭ ᱨᱮᱱ ᱰᱟᱝᱨᱤ ᱥᱮ ᱥᱟᱹᱜᱟᱹᱭ ᱱᱟᱦᱟᱜ ᱠᱚ ᱞᱮᱵᱮᱫ ᱠᱮᱫ ᱜᱮ ᱩᱱᱤ ᱫᱚ ᱱᱟᱦᱟᱜ ᱡᱤᱛᱟᱹᱣ ᱮᱱᱟᱭ ᱢᱟᱱᱮ ᱢᱤᱫᱴᱮᱱ ᱤᱭᱟᱹ ᱞᱮᱠᱟ ᱵᱮᱱ ᱦᱩᱫᱤᱥ ᱠᱷᱟᱱ ᱫᱚ ᱱᱟᱦᱟᱜ ᱩᱱᱤ ᱦᱚᱲ ᱫᱚ ᱚᱱᱟ ᱟᱛᱩ ᱨᱮᱱ ᱥᱚᱵᱥᱮ ᱠᱤᱥᱢᱚᱛ ᱵᱟᱞᱟ ᱦᱚᱲᱮ ᱞᱮᱠᱷᱟᱭᱱᱟ ᱟᱨ ᱩᱱᱤ ᱫᱚ ᱢᱟᱱ ᱥᱚᱱᱢᱟᱱ ᱮᱢᱟᱭᱟ ᱩᱱ ᱦᱤᱞᱳᱜ ᱫᱚ ᱟᱨ ᱩᱱᱤ ᱫᱚ ᱦᱟᱸᱜ ᱢᱤᱫ ᱴᱩᱠᱩᱡ ᱦᱟᱸᱜ ᱨᱟᱹᱥᱠᱟᱹᱛᱮ ᱵᱟᱨ ᱴᱩᱠᱩᱡ ᱮᱢᱚᱜᱼᱟ ᱡᱟᱦᱟᱸᱭ ᱦᱟᱺᱰᱤᱭ ᱫᱚᱦᱚ ᱠᱟᱜᱼᱟ ᱟᱨ ᱩᱱᱤ ᱫᱚ ᱱᱟᱦᱟᱜ ᱚᱱᱮ ᱠᱚ ᱜᱚᱜ ᱠᱟᱛᱮᱫ ᱜᱚᱴᱟ ᱠᱩᱞᱦᱤ ᱠᱚ ᱟᱥᱮᱱᱮᱭᱟ ᱟᱨᱠᱚ ᱢᱟᱱᱮ ᱢᱤᱫᱴᱮᱱ ᱡᱩᱛ ᱨᱮ ᱡᱤᱛᱠᱟᱹᱨ ᱟᱠᱟᱱ ᱞᱮᱠᱟᱱ ᱦᱚᱲ ᱞᱮᱠᱟ ᱦᱟᱜ ᱩᱱᱤ ᱫᱚᱥᱟᱨ ᱫᱤᱱ ᱫᱚ ᱵᱚᱸᱜᱟᱜ ᱫᱤᱱ ᱠᱟᱱᱟ ᱵᱚᱸᱜᱟ ᱫᱤᱱ ᱦᱤᱞᱳᱜ ᱫᱚ ᱤᱥᱤᱱ ᱵᱟᱥᱟᱝ ᱯᱤᱴᱷᱟᱹ ᱞᱟ ᱴᱷᱟ ᱡᱚᱛᱚ ᱠᱚ ᱦᱩᱭᱩᱜᱼᱟ ᱛᱮᱥᱟᱨ ᱫᱤᱱ ᱫᱚ ᱟᱸᱜ ᱠᱷᱩᱱᱴᱟᱹᱣ ᱠᱚ ᱦᱩᱭᱩᱜᱼᱟ ᱠᱷᱩᱱᱴᱟᱹᱣ ᱵᱟᱲᱟ ᱠᱟᱛᱮᱜ ᱱᱟᱦᱟᱜ ᱯᱤᱴᱷᱟᱹ ᱠᱚ ᱤᱥᱤᱱ ᱵᱟᱲᱟ ᱠᱟᱛᱮᱫ ᱡᱚᱢ ᱵᱟᱲᱟ ᱠᱟᱛᱮᱜ ᱮᱱᱮᱡ ᱥᱮᱨᱮᱧ ᱠᱚ ᱦᱩᱭᱩᱜᱼᱟ ᱠᱷᱩᱱᱴᱟᱹᱣ ᱫᱤᱱ ᱛᱚ ᱪᱚᱛᱷᱟ ᱫᱤᱱ ᱫᱚ ᱡᱟᱞᱮ ᱢᱟᱦᱟ ᱦᱩᱭᱱᱟ ᱡᱟᱞᱮ ᱨᱮᱫᱚ ᱱᱟᱦᱟᱜ ᱚᱲᱟᱜ ᱚᱲᱟᱜ ᱠᱚ ᱵᱚᱞᱚᱜᱼᱟ ᱡᱚᱢᱟᱠᱚ ᱧᱩᱭᱟᱠᱚ ᱥᱟᱱᱟᱢ ᱠᱤᱪᱷᱩ ᱮᱱᱮᱡ ᱥᱮᱨᱮᱧ ᱟᱠᱚ ᱟᱨ ᱯᱟᱸᱪᱷᱣᱟ ᱫᱤᱱ ᱫᱚ ᱱᱟᱦᱟᱜ ᱥᱟᱠᱨᱟᱛ ᱦᱩᱭᱱᱟ ᱟᱨ ᱢᱩᱪᱟᱹᱫ ᱱᱟ ᱦᱳᱭ ᱟᱨ ᱟᱯᱮ ᱥᱮᱫ ᱫᱚ ᱱᱟᱦᱟᱜ ᱪᱮᱫ ᱞᱮᱠᱟ ᱥᱮ ᱮ ᱱᱚᱣᱟ ᱥᱚᱦᱨᱟᱭ ᱫᱚᱵᱚᱱ ᱢᱟᱱᱟᱣ ᱛᱟᱦᱮᱱᱟ ᱛᱷᱚᱲᱟ ᱠᱟ. ᱴᱤᱭᱮᱢ ᱞᱟ. ᱭ ᱠᱮ ᱠᱷᱟᱡ ᱦᱚᱸ ᱟᱹᱰᱤ ᱞᱟᱛᱟᱨ ᱦᱩᱭ ᱠᱚᱜᱼᱟ ᱮᱱᱛᱮ
ᱦᱮᱸ ᱴᱷᱤᱠ ᱜᱮᱢ ᱞᱟᱹᱭ ᱟᱠᱟᱫᱟ ᱢᱟᱱᱮ ᱥᱚᱨᱚᱦᱟᱭ ᱯᱚᱨᱟᱽ ᱫᱚ ᱟᱵᱚ ᱜᱚᱴᱟ ᱫᱤᱥᱚᱢ ᱵᱚᱱ ᱢᱟᱱᱟᱣ ᱨᱮᱦᱚᱸ ᱡᱚᱷᱛᱚ ᱡᱟᱭᱜᱟ ᱨᱮ ᱫᱚ ᱢᱤᱫ ᱫᱤᱱ ᱨᱮᱥᱮ ᱥᱚᱢᱟᱱ ᱫᱤᱱ ᱨᱮ ᱵᱟᱵᱚ ᱢᱟᱱᱟᱣᱟ ᱟᱫᱷᱚᱢ ᱫᱚ ᱥᱚᱦᱨᱟᱭ ᱯᱚᱨᱚᱵᱽ ᱨᱮ ᱡᱮᱢᱚᱱ ᱟᱢᱮᱢ ᱞᱟᱹᱭ ᱠᱮᱜᱼᱟ ᱟᱯᱮ ᱥᱮᱫ ᱫᱚ ᱯᱩᱥ ᱵᱚᱸᱜᱟ ᱨᱮᱠᱚ ᱢᱟᱱᱟᱣᱟ ᱚᱱᱠᱟᱜᱮ ᱟᱞᱮ ᱥᱮᱱ ᱫᱚ ᱥᱚᱨᱦᱟᱭ ᱵᱚᱸᱜᱟ ᱨᱮᱜᱮ ᱥᱚᱦᱨᱟᱭ ᱯᱚᱨᱚᱵᱽ ᱫᱚᱞᱮ ᱢᱟᱱᱟᱣᱟ ᱟᱨ ᱥᱚᱦᱨᱟᱭ ᱵᱚᱸᱜᱟ ᱨᱮ ᱜᱮ ᱥᱚᱨᱚᱦᱟᱭ ᱯᱚᱨᱚᱵᱽ ᱞᱮ ᱢᱟᱱᱟᱣᱟ ᱟᱨ ᱥᱚᱨᱦᱟᱭ ᱫᱚ ᱟᱞᱮᱥᱮᱱ ᱫᱚ ᱯᱮ ᱫᱤᱱ ᱠᱚ ᱢᱟᱱᱟᱣᱟ ᱯᱩᱭᱞᱳ ᱢᱟᱦᱟ ᱫᱚ ᱦᱩᱭᱩᱜ ᱠᱟᱱᱟ ᱡᱟᱦᱟᱸ ᱫᱚ ᱩᱢ ᱱᱟᱲᱠᱟ ᱫᱤᱱ ᱥᱮ ᱯᱩᱭᱞᱳ ᱢᱟᱦᱟ ᱫᱚ ᱜᱟᱹᱭ ᱫᱟᱱᱟ ᱫᱤᱱ ᱠᱚ ᱞᱟᱹᱭᱟ ᱚᱱᱟ ᱫᱚ ᱟᱭᱩᱵ ᱥᱚᱢᱚᱭ ᱡᱷᱚᱛᱚ ᱱᱟᱭᱠᱮ ᱚᱲᱟᱜ ᱪᱟᱞᱟᱣ ᱠᱟᱛᱮᱫ ᱚᱸᱰᱮ ᱠᱷᱚᱱ ᱜᱟᱹᱭ ᱫᱟᱨᱟᱱ ᱠᱚ ᱩᱰᱩᱠᱚᱜᱼᱟ ᱢᱤᱫ ᱧᱤᱫᱟᱹ ᱠᱚ ᱡᱟᱜᱽᱨᱚᱱᱟ ᱜᱚᱴᱟ ᱡᱟᱦᱟᱸ ᱛᱤᱱᱟᱹᱜ ᱜᱮ ᱟᱹᱛᱩ ᱢᱮᱱᱟᱜ ᱠᱟᱜ-ᱟ
ᱤᱱᱟᱹ ᱛᱟᱭᱚᱢ ᱫᱚᱥᱟᱨ ᱦᱤᱞᱚᱜ ᱫᱚ ᱥᱮᱛᱟᱜ ᱵᱮᱲᱟ ᱠᱷᱩᱱᱴᱤ ᱠᱚᱠᱚ ᱵᱤᱫ ᱦᱚᱴᱚ ᱠᱟᱜᱼᱟ ᱠᱷᱩᱱᱴᱟᱹᱣ ᱴᱟᱺᱰᱤ ᱨᱮ ᱛᱟᱨᱯᱚᱨᱮ ᱤᱱᱟᱹ ᱛᱚᱨᱟ ᱥᱤᱧ ᱵᱮᱲᱟ ᱫᱚ ᱰᱟᱹᱟᱝᱨᱤ ᱠᱚ ᱠᱷᱩᱱᱴᱟᱹᱣ ᱠᱚᱣᱟ ᱡᱟᱦᱟᱸᱭ ᱠᱚ ᱨᱤᱱ ᱠᱚ ᱛᱚᱞ ᱠᱚᱣᱟ ᱥᱟᱶᱛᱮ ᱡᱷᱚᱛᱚ ᱦᱚᱲ ᱞᱚᱴᱟ ᱫᱟᱜ ᱦᱟᱴᱟᱜ ᱨᱮ ᱟᱫᱽᱣᱟ ᱪᱟᱣᱞᱮ ᱠᱚ ᱥᱮᱯᱮᱧ ᱟᱛᱮᱜ ᱩᱱᱠᱩ ᱠᱚ ᱪᱩᱢᱟᱹᱨ ᱟᱠᱚᱣᱟ ᱥᱟᱶᱛᱮ ᱱᱟᱭᱠᱮ ᱮᱨ ᱨᱟ ᱮᱱᱮᱡ ᱮᱱᱮᱡ ᱛᱮ ᱱᱟᱭᱠᱮ ᱚᱲᱟᱜ ᱠᱚ ᱪᱟᱞᱟᱜᱼᱟ ᱚᱱᱟ ᱫᱚ ᱥᱟᱹᱨᱫᱤ ᱢᱟᱦᱟ ᱦᱩᱭᱱᱟ ᱟᱨ ᱤᱱᱟᱹ ᱫᱚᱥᱟᱨ ᱫᱚ ᱡᱟᱞᱮ ᱢᱟᱦᱟ ᱥᱮ ᱵᱟᱥᱠᱮ ᱢᱟᱦᱟ ᱠᱚ ᱢᱮᱛᱟᱜ ᱠᱟᱱᱟ ᱟᱞᱮᱥᱮᱱ ᱫᱚ ᱤᱱᱟᱹ ᱦᱤᱞᱳᱜ ᱫᱚ ᱡᱟᱦᱟᱸ ᱜᱮ ᱵᱩᱰᱤ ᱮᱨᱟ ᱠᱚ ᱦᱟᱺᱰᱤ ᱠᱚ ᱧᱩ ᱵᱟᱲᱟ ᱠᱟᱛᱮᱜ ᱠᱚ ᱮᱱᱮᱡ ᱮᱱᱮᱡ ᱵᱟᱲᱟᱭᱟ ᱥᱮᱨᱮᱧ ᱵᱟᱲᱟᱭᱟᱠᱚ ᱤᱱᱠᱟᱹ ᱦᱩᱭᱩᱜᱼᱟ ᱟᱞᱮᱥᱮᱱ ᱫᱚ
ᱦᱳᱭ ᱛᱟᱦᱚᱞᱮ ᱢᱚᱬᱮ ᱫᱤᱱ ᱫᱚ ᱱᱟᱦᱟᱜ ᱵᱟᱭ ᱠᱩᱲᱟᱹᱣ ᱞᱮᱜᱼᱟ ᱡᱟᱦᱟᱸ ᱦᱤᱥᱟᱹᱵᱮᱢ ᱞᱟᱹᱭ ᱠᱮᱜᱼᱟ ᱚᱱᱟ ᱦᱤᱥᱟᱹᱵ ᱛᱮᱫᱚ ᱱᱟᱦᱟᱜ ᱯᱮ ᱯᱩᱱ ᱫᱤᱱ ᱜᱮᱯᱮ ᱥᱚᱦᱚᱨᱟᱭᱚᱜ ᱛᱟᱦᱮᱱᱟ ᱦᱳᱭ
ᱦᱮᱸ ᱦᱮᱸ ᱟᱞᱮᱥᱮᱱ ᱫᱚ ᱦᱤᱥᱟᱹᱵ ᱠᱟᱭᱛᱮ ᱯᱮ ᱫᱤᱱ ᱠᱚ ᱥᱚᱨᱦᱟᱭ ᱦᱩᱭᱩᱜᱼᱟ ᱟᱫᱚ ᱜᱚᱴᱟ ᱫᱚ ᱜᱚᱴᱟ ᱫᱤᱥᱚᱢ ᱫᱚ ᱥᱚᱢᱟᱱ ᱟᱫᱷᱟᱱ ᱫᱚ ᱢᱚᱬᱮ ᱫᱤᱱ ᱠᱚ ᱢᱟᱱᱟᱣᱟ ᱟᱫᱷᱟᱱ ᱥᱮᱫ ᱫᱚ ᱟᱨ ᱟᱞᱮᱥᱮᱫ ᱫᱚ ᱯᱮ ᱫᱤᱱ ᱜᱮ ᱱᱟᱦᱟᱜ ᱡᱟᱦᱟᱸ ᱱᱮᱞ ᱟᱹᱜᱩ ᱠᱟ. ᱫᱟ. ᱧ
ᱦᱮ ᱱᱤᱭᱟᱹ ᱡᱤᱱᱤᱥ ᱴᱟᱜ ᱵᱤᱱ ᱵᱟᱰᱟᱭᱟ ᱠᱤ ᱟᱞᱮ ᱫᱤᱥᱚᱢ ᱥᱮᱫ ᱫᱚ ᱱᱟᱦᱟᱜ ᱥᱚᱦᱚᱨᱟᱭ ᱫᱚ ᱪᱮᱫᱟᱜ ᱯᱩᱥ ᱨᱮᱫᱚᱞᱮ ᱢᱟᱱᱟᱣ ᱛᱟᱦᱮᱱᱟ ᱟᱨ ᱟᱯᱮ ᱫᱚ ᱪᱮᱫᱟᱜ ᱥᱚᱦᱚᱨᱟᱭ ᱵᱚᱸᱜᱟ ᱨᱮᱯᱮ ᱢᱟᱱᱟᱣ ᱛᱟᱦᱮᱱᱟ ᱱᱤᱭᱟᱹ ᱡᱩᱚᱫᱤ ᱠᱟᱹᱴᱤᱡ ᱮᱢ ᱵᱟᱲᱟᱭᱟ ᱠᱷᱟᱡ ᱫᱚ ᱴᱷᱤᱠᱜᱮᱭᱟ ᱟᱨ ᱵᱟᱢ ᱵᱟᱲᱟᱭ ᱠᱷᱟᱡ ᱦᱟᱸᱜ ᱠᱷᱚᱲᱟᱧ ᱞᱟᱹᱭ ᱠᱮᱢᱟ
ᱦᱮᱸ ᱦᱮᱸ ᱚᱱᱟ ᱛᱚ ᱵᱟᱰᱟᱭ ᱵᱟᱹᱱᱩᱜ ᱠᱟᱫ ᱮᱱᱠᱷᱟᱱ ᱟᱢ ᱜᱮᱢ ᱞᱟᱹᱭ ᱞᱮᱠᱷᱟᱱ ᱱᱟᱯᱟᱭ ᱠᱚᱜᱼᱟ ᱠᱟᱹᱡ ᱞᱟᱹᱭ ᱢᱮ ᱛᱟᱦᱚᱞᱮ
ᱦᱳᱭ ᱦᱳᱭ ᱟᱫ ᱟᱞᱮ ᱥᱮᱫ ᱫᱚ ᱱᱟᱦᱟᱜ ᱱᱚᱣᱟ ᱥᱟᱱᱛᱟᱞ ᱯᱟᱨᱜᱟᱱᱟ ᱨᱮᱫᱚ ᱥᱚᱦᱚᱨᱟᱭ ᱫᱚ ᱱᱟᱦᱟᱜ ᱡᱮᱢᱚᱱ ᱞᱟᱹᱭ ᱠᱟᱱᱟ ᱞᱟᱝ ᱡᱮ ᱱᱚᱛᱮ ᱫᱚ ᱯᱩᱥ ᱵᱚᱸᱜᱟ ᱨᱮ ᱪᱮᱫᱟᱜ ᱠᱚ ᱢᱟᱱᱟᱣ ᱛᱟᱦᱮᱱᱟ ᱟᱫᱚ ᱱᱚᱰᱮ ᱡᱷᱟᱲᱠᱷᱚᱸᱰ ᱨᱮᱫᱚ ᱱᱟᱦᱟᱜ ᱥᱟᱱᱟᱢ ᱠᱷᱚᱱ ᱞᱟᱦᱟ ᱨᱮ ᱡᱚᱠᱷᱚᱱ ᱤᱝᱨᱮᱡᱽ ᱨᱮᱭᱟᱜ ᱥᱟᱥᱚᱱ ᱪᱟᱞᱟᱜ ᱠᱟᱱ ᱛᱟᱦᱮᱱᱟ ᱛᱚ ᱩᱱ ᱚᱠᱛᱮ ᱱᱟᱦᱟᱜ ᱵᱤᱨ ᱥᱤᱫᱩ ᱠᱟᱹᱱᱦᱩ ᱯᱷᱩᱞᱳ ᱡᱷᱟᱱᱚ ᱟᱨ ᱪᱟᱸᱫᱽ ᱵᱷᱳᱭᱨᱳ ᱩᱱᱠᱩᱣᱟᱜ ᱱᱮᱛᱨᱤᱛᱚ ᱛᱮ ᱱᱚᱰᱮ ᱢᱤᱫᱴᱮᱱ ᱞᱟᱹᱲᱦᱟᱹᱭ ᱤᱝᱨᱮᱡᱽ ᱨᱤᱢᱩᱵᱷ ᱢᱟᱱᱮ ᱤᱝᱨᱮᱹᱡᱽ ᱠᱚ ᱦᱟᱹᱴᱟᱣ ᱟᱨ ᱢᱟᱦᱟᱡᱮᱱ ᱯᱨᱛᱷᱟ ᱨᱤᱢᱩᱵᱷ ᱞᱟᱹᱜᱤᱫ ᱱᱚᱰᱮ ᱠᱚ ᱞᱟᱹᱲᱦᱟᱹᱭ ᱠᱚ ᱮᱥᱴᱟᱴ ᱞᱮᱜᱼᱟ ᱦᱳᱭ ᱥᱮ ᱟᱫᱚ ᱩᱱᱠᱩ ᱢᱚᱦᱟᱡᱚᱱ ᱯᱨᱛᱷᱟ ᱚᱱᱟ ᱵᱚᱱᱫᱚ ᱞᱟᱹᱜᱤᱫ ᱛᱮ ᱱᱟᱦᱟᱜ ᱯᱩᱨᱟᱹ ᱢᱟᱨᱯᱷᱤᱴ ᱪᱟᱞᱟᱜ ᱠᱟᱱ ᱛᱟᱦᱮᱱᱟ ᱯᱩᱨᱟᱹ ᱤᱭᱟᱹ ᱪᱟᱞᱟᱜ ᱠᱟᱱ ᱛᱟᱦᱮᱱᱟ ᱟᱫᱚ ᱩᱱ ᱥᱩᱢᱟᱹᱭ ᱯᱩᱨᱟᱹ ᱢᱟᱨᱯᱤᱴ ᱜᱚᱞᱤ ᱠᱟᱰ ᱦᱩᱭ ᱱᱟ ᱥᱟᱱᱟᱢ ᱠᱤᱪᱷᱩ ᱦᱩᱭᱱᱟ ᱟᱫᱚ ᱩᱱ ᱚᱠᱛᱮ ᱱᱟᱦᱟᱜ ᱤᱝᱨᱮᱹᱡᱽ ᱥᱟᱥᱚᱱ ᱪᱟᱞᱟᱜ ᱠᱟᱱ ᱛᱟᱦᱮᱱᱟ ᱛᱚ ᱢᱟᱨᱥᱟᱞ ᱞᱚ ᱠᱚ ᱞᱟᱜᱟᱣ ᱠᱮᱭᱟ ᱦᱳᱭ ᱢᱟᱨᱥᱟᱞ ᱞᱚ ᱢᱟᱨᱥᱟᱞ ᱞᱚ ᱨᱮᱭᱟᱜ ᱞᱟᱜᱟᱣ ᱨᱮᱭᱟᱜ ᱤᱭᱟᱹ ᱫᱚ ᱠᱟᱱᱟ ᱢᱤᱫ ᱡᱟᱭᱜᱟ ᱢᱤᱫ ᱡᱟᱭᱜᱟ ᱯᱟᱸᱪᱴᱤ ᱦᱚᱲ ᱵᱟᱠᱚ ᱫᱩᱲᱩᱵ ᱫᱟᱲᱤᱭᱟᱜᱼᱟ ᱢᱤᱫ ᱡᱟᱭᱜᱟ ᱱᱟᱦᱟᱜ ᱤᱭᱟᱹ ᱟᱫᱚ ᱚᱱᱟ ᱫᱚ ᱚᱱᱟ ᱥᱚᱦᱟᱨᱟᱭ ᱵᱚᱸᱜᱟ ᱚᱠᱛᱮ ᱜᱮ ᱱᱟᱦᱟᱜ ᱱᱚᱛᱮ ᱫᱚ ᱦᱩᱭᱩᱜ ᱠᱟᱱ ᱛᱟᱦᱮᱱᱟ ᱦᱳᱭ ᱥᱮ ᱡᱟᱦᱟᱛᱮ ᱥᱚᱦᱚᱨᱟᱭ ᱵᱚᱱ ᱢᱟᱱᱟᱣ ᱮᱫ ᱠᱟᱱ ᱛᱟᱦᱮᱱᱟ ᱟᱫᱚ ᱢᱟᱨᱥᱟᱞ ᱞᱚ ᱞᱟᱜᱟᱣ ᱮᱱ ᱠᱷᱟᱱ ᱫᱚ ᱱᱟᱦᱟᱜ ᱛᱚᱵᱮ ᱱᱚᱛᱮᱱ ᱦᱚᱲ ᱫᱚ ᱥᱚᱨᱦᱟᱭ ᱫᱚ ᱵᱟᱠᱚ ᱢᱟᱱᱟᱣ ᱯᱟᱲᱟᱣ ᱞᱮᱱᱟ ᱛᱟᱦᱚᱞᱮ ᱫᱚ ᱡᱚᱠᱷᱚᱱ ᱢᱟᱨᱥᱟᱞ ᱞᱚ ᱚᱱᱟ ᱟᱴᱷᱨᱚᱥᱚ ᱯᱚᱪᱯᱚᱱ ᱠᱷᱚᱱ ᱪᱟᱯ ᱢᱤᱫ ᱵᱚᱪᱷᱚᱨ ᱛᱟᱦᱮᱸᱭᱮᱱᱟ ᱦᱳᱭ ᱥᱮ ᱚᱱᱟ ᱛᱤᱥ ᱟᱴᱷᱨᱚᱥᱚ ᱯᱚᱪᱯᱚᱱ ᱠᱷᱚᱱᱚ ᱪᱷᱟᱯᱱᱚ ᱦᱟᱹᱵᱤᱡ ᱡᱟᱦᱟᱸ ᱞᱟᱹᱲᱦᱟᱹᱭ ᱠᱤᱱ ᱞᱟᱹᱲᱦᱟᱹᱭ ᱞᱮᱭᱼᱟ ᱠᱩ ᱥᱤᱫᱩ ᱠᱟᱹᱱᱦᱩ ᱛᱟᱠᱚ ᱵᱤᱨ ᱵᱟᱱᱴᱟ ᱩᱱᱠᱩ ᱟᱴᱷᱮᱨᱚᱥᱚ ᱯᱟᱸᱪᱯᱚᱱ ᱠᱷᱚᱱ ᱪᱷᱟᱯᱚᱱ ᱦᱟᱵᱤᱡ ᱱᱚᱰᱮ ᱢᱟᱨᱥᱟᱞ ᱞᱟᱜᱟ ᱛᱟᱦᱮᱸ ᱠᱟᱱᱟ ᱤᱱᱟᱹ ᱛᱟᱭᱱᱚᱢ ᱠᱷᱚᱱ ᱱᱚᱰᱮ ᱠᱚ ᱟᱨ ᱛᱟᱦᱚᱞᱮ ᱩᱱᱨᱮ ᱵᱟᱠᱚ ᱠᱚ ᱢᱟᱱᱟᱣ ᱫᱟᱲᱮᱭ ᱟᱫᱟ ᱥᱚᱨᱦᱟᱭ ᱵᱚᱸᱜᱟ ᱨᱮ ᱛᱟᱦᱚᱞᱮ ᱱᱚᱛᱮ ᱫᱚ ᱯᱩᱥ ᱨᱮ ᱟᱫᱚ ᱢᱟᱱᱟᱣ ᱠᱚ ᱮᱛᱚᱦᱚᱵ ᱮᱱᱟ ᱦᱳᱭ ᱱᱤᱭᱟᱹ ᱜᱮ ᱱᱚᱣᱟ ᱨᱮᱱᱟᱜ ᱤᱛᱤᱦᱟᱸᱥ ᱫᱚ ᱢᱮᱱᱟᱜᱼᱟ
ᱦᱮᱸ ᱦᱮᱸ ᱴᱷᱤᱠ ᱜᱮᱢ ᱞᱟᱹᱭ ᱠᱮᱜ ᱡᱮᱦᱩᱛᱩ ᱤᱧ ᱦᱚᱸ ᱵᱟᱹᱧ ᱵᱟᱰᱟᱭ ᱛᱟᱦᱮᱸ ᱠᱟᱱᱟ ᱡᱮ ᱪᱮᱫᱟᱜ ᱯᱩᱥ ᱵᱚᱸᱜᱟ ᱨᱮᱦᱚᱸ ᱠᱚ ᱥᱚᱦᱚᱨᱟᱭ ᱠᱚ ᱢᱟᱱᱟᱣ-ᱟ ᱚᱱᱟ ᱠᱷᱟᱹᱛᱤᱨ ᱞᱟᱹᱭ ᱟᱸᱡᱚᱢ ᱟᱹᱫᱤᱧᱟᱢ ᱟᱹᱰᱤ ᱱᱟᱯᱟᱭ ᱤᱧ ᱦᱚ ᱠᱟᱹᱡ ᱤᱧ ᱵᱟᱲᱟᱭ ᱠᱮᱫᱼᱟ
ᱦᱳᱭ ᱦᱳᱭ ᱟᱨ ᱵᱟᱝᱠᱷᱟᱱ ᱥᱮᱫᱟᱭ ᱫᱚ ᱱᱟᱦᱟᱜ ᱯᱩᱨᱟᱹ ᱫᱤᱥᱚᱢ ᱜᱮ ᱱᱟᱦᱟᱜ ᱟᱵᱚ ᱦᱚᱲ ᱦᱚᱯᱚᱱ ᱫᱚ ᱢᱤᱫ ᱫᱚᱢ ᱛᱮᱵᱚᱱ ᱢᱟᱱᱟᱣ ᱮᱫ ᱠᱟᱱ ᱛᱟᱦᱮᱱᱟ ᱥᱚᱨᱦᱟᱭ ᱵᱚᱸᱜᱟ ᱨᱮ ᱦᱳᱭ ᱥᱮ ᱟᱫᱚ ᱚᱱ ᱚᱱᱟ ᱤᱭᱟᱹᱛᱮ ᱚᱱᱟ ᱤᱛᱤᱛᱤᱦᱟᱸᱥ ᱢᱮᱱᱟᱜᱼᱟ ᱱᱚᱣᱟ ᱛᱟᱭᱱᱚᱢ ᱨᱮ ᱟᱫᱚ ᱟᱹᱰᱤ ᱜᱟᱱ ᱦᱚᱲ ᱢᱮᱱᱟᱜ ᱵᱚᱱᱟ ᱡᱮ ᱟᱨᱢ ᱵᱟᱰᱟᱭ ᱢᱟᱵᱚᱱ ᱵᱟᱰᱟᱭ ᱜᱮ ᱥᱚᱦᱚᱨᱟᱭ ᱢᱟ ᱟᱞᱟᱜᱽ ᱟᱞᱟᱜᱽ ᱵᱚᱱ ᱢᱟᱱᱟᱣ ᱮᱫ ᱠᱟᱱᱟ ᱢᱮᱱᱠᱷᱟᱱ ᱠᱟᱨᱚᱱ ᱪᱮᱫ ᱠᱟᱱᱟ ᱚᱱᱟ ᱟᱞᱟᱜᱽᱼᱟᱞᱟᱜᱽ ᱢᱟᱱᱟᱣ ᱨᱮᱭᱟᱜ ᱚᱱᱟᱛᱮ ᱟᱵᱚ ᱵᱚᱱ ᱵᱟᱰᱟᱭ ᱠᱟᱱᱟ ᱦᱳᱭ ᱥᱮ
ᱦᱮᱸ ᱦᱮᱸ ᱚᱱᱟ ᱠᱟᱨᱚᱱ ᱫᱚ ᱵᱟᱝ ᱵᱟᱰᱟᱭ ᱠᱟᱱᱟ ᱟᱨ ᱡᱟᱹᱥᱛᱤ ᱦᱚᱲᱜ ᱜᱮ ᱵᱟᱠᱚ ᱵᱟᱰᱟᱭᱟ ᱪᱮᱫ ᱠᱷᱟᱹᱛᱤᱨ ᱵᱟᱰᱟᱭ ᱫᱚ ᱢᱮᱱᱟᱜᱼᱟ ᱡᱮ ᱯᱩᱥ ᱵᱚᱸᱜᱟ ᱨᱮᱦᱚᱸ ᱟᱫᱷᱮᱱ ᱥᱮᱱ ᱫᱚᱠᱚ ᱥᱚᱨᱦᱟᱭᱚᱜᱼᱟ ᱟᱫᱷᱟᱱ ᱫᱚ ᱥᱚᱨᱦᱟᱭ ᱵᱚᱸᱜᱟ ᱨᱮᱜᱮ ᱠᱚ ᱥᱚᱨᱦᱟᱭ ᱢᱮᱱᱠᱷᱟᱱ ᱪᱮᱫ ᱠᱟᱨᱚᱱ ᱛᱮ ᱯᱩᱥ ᱵᱚᱸᱜᱟ ᱠᱚ ᱥᱚᱨᱦᱟᱭᱚᱜᱼᱟ ᱚᱱᱟ ᱫᱚ ᱵᱟᱝ ᱵᱟᱰᱟᱭ ᱠᱟᱱ ᱛᱟᱦᱮᱸᱫ
ᱦᱳᱭ ᱟᱫᱚ ᱱᱟᱦᱟᱜ ᱚᱱᱟ ᱠᱤᱛᱟᱹᱵ ᱠᱚᱨᱮ ᱡᱩᱫᱤ ᱯᱟᱲᱦᱟᱣ ᱞᱮᱠᱷᱟᱡ ᱱᱟᱦᱟᱜ ᱥᱮ ᱧᱮᱞ ᱞᱮᱠᱷᱟ ᱛᱚ ᱚᱱᱟᱨᱮ ᱥᱟᱵ ᱥᱟᱵ ᱚᱞ ᱢᱮᱱᱟᱜᱼᱟ ᱪᱮᱫᱟᱜ ᱯᱩᱥ ᱵᱚᱸᱜᱟ ᱨᱮ ᱱᱚᱛᱮᱱ ᱠᱚ ᱦᱚᱲ ᱫᱚ ᱥᱚᱨᱦᱟᱭ ᱵᱚᱱ ᱢᱟᱱᱟᱣ ᱛᱟᱦᱮᱱᱟ ᱟᱨ ᱚᱱᱛᱮ ᱫᱚ ᱥᱚᱨᱦᱟᱭ ᱵᱚᱸᱜᱟ ᱨᱮ ᱦᱳᱭ ᱛᱚ ᱱᱚᱜᱼᱚ ᱱᱚᱣᱟ ᱚᱱᱟ ᱢᱚᱸᱡᱽ ᱛᱮ ᱚᱱᱟᱨᱮ ᱚᱞ ᱢᱮᱱᱟᱜᱼᱟ ᱱᱟᱦᱟᱜ ᱯᱩᱛᱷᱷᱤ ᱨᱮ ᱯᱟᱲᱦᱟᱣ ᱞᱮᱠᱷᱟᱡ ᱫᱚ ᱧᱮᱞ ᱞᱮᱠᱟᱱ ᱫᱚ
ᱦᱮᱸ ᱦᱮᱸ ᱴᱷᱤᱠ ᱜᱮᱢ ᱞᱟᱹᱭ ᱠᱮᱫᱟ ᱛᱟᱦᱚᱞᱮ ᱪᱟᱥ ᱵᱟᱥ ᱠᱚᱢᱟ ᱟᱞᱮ ᱥᱮᱫ ᱫᱚ ᱮᱦᱚᱵ ᱜᱚᱫ ᱠᱟᱱᱟ ᱟᱯᱮᱥᱮᱫ ᱫᱚ ᱟᱨ ᱮᱦᱚᱵᱚᱜ ᱮᱢ ᱞᱟᱹᱭᱮᱜᱼᱟ ᱛᱟᱦᱚᱞᱮ ᱟᱯᱮᱥᱮᱫ ᱫᱚ ᱜᱟᱹᱰᱤ ᱛᱮᱜᱮ ᱠᱚ ᱥᱤᱭᱟ ᱥᱮ ᱱᱚᱝᱠᱟ ᱚᱱᱠᱟ ᱱᱟᱦᱮᱞ ᱰᱟᱝᱨᱟ ᱛᱮ ᱠᱩ ᱥᱤ ᱜᱮᱭᱟ
ᱦᱳᱭ ᱟᱞᱮᱥᱮᱫ ᱫᱚ ᱱᱟᱦᱟᱜ ᱱᱮᱛᱟᱨ ᱫᱚ ᱱᱟᱦᱟᱜ ᱪᱟᱥ ᱠᱟᱹᱢᱤ ᱠᱚᱫᱚ ᱱᱟᱦᱟᱜ ᱢᱟᱱᱮᱢ ᱢᱮᱱ ᱞᱮᱠᱷᱟᱱᱡ ᱱᱟᱦᱟᱜ ᱠᱚ ᱥᱳᱵ ᱠᱤᱥᱟᱹᱲ ᱪᱟᱵᱟᱭᱮᱱᱟ ᱦᱳᱭᱥᱮ ᱢᱟᱱᱮ ᱱᱟᱦᱟᱜ ᱥᱚᱵ ᱠᱤᱪᱷᱩ ᱜᱮ ᱱᱟᱦᱟᱜ ᱟᱠᱚ ᱛᱮᱫᱚ ᱵᱟᱠᱚ ᱪᱟᱥᱟ ᱜᱟᱹᱰᱤ ᱛᱮᱠᱚ ᱪᱟᱥ ᱦᱚᱪᱚᱭᱟ ᱜᱟᱹᱰᱤ ᱛᱮᱠᱚ ᱦᱚᱲ ᱦᱚᱸᱠᱚ ᱞᱟᱜᱟᱣ ᱠᱚᱣᱟ ᱟᱨ ᱦᱚᱲ ᱦᱚᱸᱠᱚ ᱜᱮᱫ ᱦᱚᱪᱚ ᱠᱚᱣᱟ ᱯᱷᱤᱨ ᱦᱚᱲ ᱜᱮᱠᱚ ᱫᱟᱞ ᱦᱚᱪᱚ ᱠᱚᱣᱟ ᱱᱟᱜ ᱢᱟᱱᱮ ᱟᱨ ᱜᱟᱹᱭ ᱰᱟᱝᱨᱟ ᱦᱟᱹᱥᱩᱞ ᱠᱚᱦᱚᱸ ᱠᱚ ᱵᱚᱱᱫᱚ ᱪᱟᱵᱟ ᱠᱮᱜᱼᱟ ᱦᱳᱭ ᱥᱮ ᱥᱮᱫᱟᱭ ᱫᱚ ᱜᱟᱹᱭ ᱰᱟᱝᱨᱟ ᱠᱚ ᱟᱹᱥᱩᱞᱮᱫ ᱠᱚ ᱛᱟᱦᱮᱱᱟ ᱜᱚᱲᱟ ᱠᱚ ᱛᱟᱦᱮᱱᱚᱜ ᱠᱟᱱ ᱛᱟᱦᱮᱱᱟ ᱜᱩᱨᱤᱡ ᱠᱚ ᱦᱩᱭᱩᱜ ᱠᱟᱱ ᱛᱟᱦᱮᱱᱟ ᱛᱚᱣᱟ ᱠᱚ ᱦᱩᱭᱩᱜ ᱠᱟᱱ ᱛᱟᱦᱮᱱᱟ ᱜᱚᱭᱴᱷᱟ ᱠᱚ ᱦᱩᱭᱩᱜ ᱠᱟᱱ ᱛᱟᱦᱮᱱᱟ ᱱᱮᱛᱟᱨ ᱫᱚ ᱚᱱᱟ ᱠᱚᱫᱚ ᱠᱚᱢ ᱪᱟᱵᱟᱭ ᱠᱟᱱᱟ ᱠᱚᱢ ᱪᱟᱵᱟᱣ ᱠᱟᱱᱟ
ᱦᱮᱸ ᱦᱮᱸ ᱴᱷᱤᱠ ᱜᱮᱢ ᱞᱟᱹᱭ ᱠᱟᱫᱟ ᱮᱱᱠᱷᱟᱱ ᱱᱚᱜ ᱚᱚᱭ ᱡᱮ ᱱᱟᱦᱮᱞ ᱠᱚ ᱢᱩᱪᱟᱹᱫᱚᱜ ᱠᱟᱱᱟ ᱚᱱᱟ ᱠᱷᱟᱹᱛᱤᱨ ᱚᱱᱟ ᱫᱚ ᱟᱵᱚ ᱛᱮᱜᱮ ᱟᱵᱚ ᱛᱮᱜᱮ ᱵᱚᱡᱟᱭ ᱫᱚ ᱦᱩᱭᱩᱜ ᱛᱟᱵᱚᱱᱟ ᱠᱟᱨᱚᱱ ᱟᱵᱚᱣᱟᱜ ᱟᱥᱟ ᱡᱟᱭᱜᱟ ᱫᱚ ᱵᱟᱹᱭ ᱵᱟᱹᱭᱛᱮ ᱦᱟᱯᱲᱟᱢ ᱯᱤᱪᱷᱤ ᱦᱟᱯᱲᱟᱢ ᱜᱤᱫᱟ. ᱨ ᱯᱤᱫᱟᱹᱲ